ᱦᱮᱞᱳ ᱦᱮᱸ ᱡᱚᱸᱦᱟᱨ ᱜᱮ
ᱦᱮᱸ ᱡᱚᱸᱦᱟᱨ ᱜᱮ ᱫᱤ
ᱦᱮᱸ ᱪᱮᱫ ᱞᱮᱠᱟ ᱦᱮᱱᱟᱜ ᱟᱠᱟᱫ ᱢᱮᱭᱟ
ᱦᱮᱸ ᱱᱤᱭᱟᱹ ᱠᱚᱴᱟ ᱫᱤᱱ ᱫᱚ ᱱᱟᱯᱟᱭ ᱜᱮ
ᱚ ᱞᱟᱦᱟ ᱫᱚᱢ ᱨᱩᱣᱟᱹᱜ ᱠᱟᱱ ᱛᱟᱦᱮᱱᱟ ᱥᱮ ᱪᱮᱫ?
ᱦᱮᱸ ᱚᱱᱠᱟ ᱨᱩᱣᱟᱹᱜ ᱵᱟᱲᱟ ᱦᱩᱭᱠᱟᱱ ᱛᱟᱦᱮᱱ ᱚᱱᱟ ᱠᱷᱟᱛᱤᱨ
ᱚ ᱛᱚ ᱨᱟᱱ ᱠᱚ ᱡᱚᱢ ᱵᱟᱲᱟ ᱦᱩᱭ ᱟᱠᱟᱱᱟ
ᱦᱮᱸ ᱨᱟᱱ ᱠᱚ ᱡᱚᱢ ᱵᱟᱲᱟᱭ ᱠᱟᱛᱮᱫ ᱛᱚ ᱵᱷᱟᱜᱮ ᱧᱚᱜ ᱜᱮ ᱵᱩᱡᱷᱟᱹᱜ ᱠᱟᱱᱟ
ᱦᱮᱸ ᱵᱷᱟᱜᱤ ᱴᱷᱤᱠ ᱛᱮ ᱨᱟᱱ ᱠᱚ ᱡᱚᱢ ᱢᱮ ᱱᱮᱛᱟᱨ ᱨᱩᱣᱟᱹ ᱞᱮᱱᱠᱟᱱᱡ ᱵᱟᱝ ᱪᱟᱵᱟ ᱜᱚᱫᱚᱜ ᱠᱟᱱᱟ ᱛᱚ
ᱦᱮᱸ ᱦᱮᱸ ᱱᱮᱛᱟᱨ ᱢᱟ ᱦᱚᱸ ᱱᱟᱱᱟ ᱦᱩᱱᱟᱹᱨ ᱨᱳᱜᱽ ᱟᱡᱟᱨ ᱠᱚ ᱥᱮᱴᱮᱨᱚᱜ ᱠᱟᱱᱟ ᱦᱟᱜ
ᱦᱮᱸ ᱪᱮᱫ ᱮᱢ ᱪᱮᱠᱟᱭᱟ ᱫᱟ ᱛᱟᱦᱚᱞᱮ ᱱᱤᱛᱚᱜ ᱫᱚ
ᱦᱮᱸ ᱱᱤᱛᱚᱜ ᱫᱚ ᱫᱩᱲᱩᱵ ᱵᱟᱲᱟ ᱟᱠᱟᱱᱟᱹᱧ
ᱦᱟᱸᱜ ᱟᱨ ᱡᱚᱢ ᱠᱚᱫᱚ ᱦᱩᱭ ᱟᱠᱟᱱᱟ
ᱦᱮᱸ ᱡᱚᱢ ᱠᱚᱫᱚ ᱟᱣᱨᱤ ᱦᱟᱸᱜ ᱪᱚᱸᱫᱟ ᱦᱟᱸᱜ ᱪᱟᱞᱟᱜ ᱠᱟᱱᱟ
ᱚ ᱟᱨ ᱚᱲᱟᱜ ᱠᱚᱨᱮᱱ ᱦᱚᱲ ᱪᱮᱫ ᱠᱚ ᱪᱮᱤᱠᱟᱹᱭᱮᱫᱟ
ᱦᱮᱸ ᱚᱲᱟᱜ ᱠᱚᱨᱮᱱ ᱫᱚ ᱚᱲᱟᱜ ᱨᱮᱜᱮ ᱦᱟᱸᱜ ᱫᱟᱠᱟ ᱩᱛᱩ ᱠᱚᱫᱚ ᱠᱚ ᱤᱥᱤᱱᱮᱫᱼᱟ ᱫᱚ ᱤᱧ ᱦᱟᱸᱜ ᱱᱚᱛᱮ ᱵᱟᱨᱦᱮ ᱥᱮᱫ ᱨᱮ ᱢᱤᱱᱤᱧ-ᱟ
ᱟ ᱟᱪᱪᱷᱟ
ᱟᱢ ᱫᱚ ᱪᱮᱫᱮ ᱞᱮᱠᱟ ᱦᱮᱱᱟ ᱢᱮ ᱛᱟᱦᱚᱞᱮ
ᱤᱧ ᱦᱚᱸ ᱢᱚᱸᱡᱽ ᱜᱮ ᱦᱤᱱᱟᱹᱧ ᱠᱟᱫᱤᱧᱟ
ᱦᱮᱸ ᱚᱲᱟᱜ ᱦᱚᱲ ᱠᱚᱫᱚ
ᱚᱲᱟᱜ ᱦᱚᱲ ᱦᱚᱸ ᱢᱚᱡᱽ ᱜᱮ ᱚᱲᱟᱜ ᱠᱚᱨᱮ ᱜᱮ ᱦᱮᱱᱟᱜ ᱟᱠᱟᱜ ᱠᱚᱣᱟ ᱚᱲᱟᱜ ᱠᱚᱨᱮ ᱜᱮ ᱱᱤᱛᱚᱜ ᱫᱚ ᱦᱮᱱᱟᱜ ᱠᱟᱜ ᱠᱚᱣᱟ ᱪᱟᱥ ᱠᱚᱦᱚᱸ ᱟᱹᱣᱲᱤ ᱞᱮ ᱞᱟᱜᱟᱜᱼᱟ ᱛᱚ ᱫᱟᱜ ᱜᱮ ᱵᱟᱭ ᱫᱟᱜ ᱮᱫᱟ ᱟᱯᱮᱥᱮᱫ ᱪᱮᱫ ᱞᱮᱠᱟᱭ ᱫᱟᱜ ᱮᱫᱟ ᱠᱷᱮᱛ ᱠᱚᱨᱮ ᱫᱟᱜ ᱠᱚ ᱡᱟᱣᱲᱟᱭᱮᱱᱟ ᱥᱮ ᱟᱹᱣᱲᱤ ᱡᱟᱣᱲᱟᱜᱼᱟ
ᱦᱮᱸ ᱦᱚᱞᱟ ᱢᱟᱫᱷᱮᱨ ᱜᱮ ᱴᱩᱠ ᱴᱟᱠ ᱫᱟᱜ ᱠᱟᱜ ᱟᱭ ᱟᱫᱚ ᱠᱷᱮᱛ ᱨᱮ ᱫᱚ ᱟᱣᱨᱤ ᱡᱟᱣᱨᱟᱜᱼᱟ ᱦᱟᱸ ᱮᱢᱱᱤ ᱱᱚᱝᱠᱟ ᱞᱚᱥᱚᱫ ᱞᱮᱠᱟ ᱫᱟᱜ ᱟᱠᱟᱫ
ᱛᱟᱦᱚᱞᱮ ᱠᱷᱮᱛ ᱠᱚ ᱥᱤ ᱵᱟᱲᱟ ᱫᱚ ᱦᱩᱭᱱᱟ
ᱥᱤ ᱵᱟᱲᱟ ᱫᱚ ᱦᱟᱸᱜ ᱚᱱᱟ ᱥᱤᱛᱩᱝ ᱨᱮᱜᱮ ᱡᱟ ᱥᱤ ᱦᱩᱭ ᱠᱟᱱᱟ ᱱᱤᱛᱚᱜ ᱫᱚ ᱦᱟᱸᱜ ᱫᱟᱜ ᱵᱟᱝ ᱛᱟᱦᱮᱸᱜ ᱥᱤ ᱜᱚᱜ ᱟᱹᱣᱨᱤ ᱨᱮᱭᱟᱜ-ᱟ
ᱟᱞᱮᱥᱮᱫ ᱦᱚᱸ ᱚᱱᱠᱟᱜ ᱜᱮ ᱱᱚᱜ ᱚᱭ ᱵᱚᱨᱥᱟ ᱜᱮᱛᱚ ᱵᱟᱭ ᱵᱚᱨᱥᱟᱭᱮᱫᱟ ᱫᱟᱜ ᱜᱮᱛᱚ ᱥᱮ ᱨᱚᱠᱚᱢ ᱛᱚᱠᱷᱚᱱ ᱵᱟᱭ ᱫᱟᱜ ᱮᱫᱟ ᱴᱷᱤᱠ ᱴᱷᱟᱠ ᱛᱮ
ᱦᱮᱸ
ᱦᱩᱲᱩ ᱨᱚᱦᱚᱭ ᱠᱚ ᱦᱟᱸᱜ ᱪᱟᱵᱟᱜᱼᱟ ᱟᱫᱚ ᱦᱟᱸᱜ ᱮ ᱫᱟᱜᱟ ᱱᱤᱭᱟᱹ ᱦᱮᱸ
ᱞᱮ ᱛᱟᱦᱚᱞᱮ ᱛᱚᱞᱟ ᱦᱟᱹᱠᱩ ᱫᱚᱯᱮ ᱜᱤᱰᱤ ᱟᱠᱟᱫ ᱯᱮ ᱥᱮ ᱵᱟᱝ
ᱦᱮᱸ ᱛᱚᱞᱟ ᱠᱚ ᱜᱤᱰᱤ ᱦᱩᱭ ᱟᱠᱟᱱᱟ ᱞᱟᱹᱴᱩᱭᱮ ᱱᱟ ᱱᱚ ᱚᱭ ᱫᱟᱜ ᱵᱟᱭ ᱫᱟᱜ ᱮᱫ ᱛᱮᱠᱤ ᱦᱩᱲᱩ ᱨᱚᱦᱚᱭ ᱟᱣᱲᱤᱨ ᱨᱮ ᱞᱟᱜᱟᱜᱼᱟ ᱫᱟᱜ ᱞᱮ- ᱠᱷᱟᱭᱠᱤ ᱟᱫᱚ ᱢᱟᱱᱮ ᱫᱟᱜ ᱞᱮ ᱠᱚᱭᱚᱜ ᱠᱟᱫᱟ ᱡᱩᱫᱤ ᱫᱟᱜ ᱞᱮᱠᱟᱱ ᱫᱚ ᱵᱷᱟᱜᱮ ᱜᱮᱭᱟ ᱟᱨ ᱵᱟᱭ ᱫᱟᱜ ᱞᱮᱠᱷᱟᱡ ᱫᱚ ᱟᱞᱮ ᱥᱮᱫ ᱫᱚ ᱱᱮ ᱰᱤᱯ ᱦᱮᱱᱟᱜ ᱟᱠᱟᱜᱼᱟ ᱰᱤᱯ ᱥᱮᱞᱚ ᱡᱟᱦᱟᱸ ᱚᱱᱟ ᱠᱷᱚᱡ ᱫᱟᱜ ᱨᱟᱠᱟᱵᱼᱟ ᱟᱫᱚ ᱚᱱᱟ ᱛᱮᱜᱮ ᱪᱟᱥᱟ ᱦᱟᱜ ᱟᱫᱚ ᱡᱩᱫᱤ ᱫᱟᱜ ᱞᱮᱠᱷᱟᱡ ᱛᱟᱦᱚᱞᱮ ᱫᱟᱜ ᱨᱮᱱᱟᱜ ᱞᱮ ᱠᱚᱭᱚᱜᱼᱟ᱾ ᱛᱟᱨᱠᱚᱛᱮ ᱡᱩᱫᱤ ᱱᱥᱜ ᱛᱮ ᱡᱩᱫᱤ ᱫᱟᱜ ᱞᱮᱠᱷᱟᱱ
ᱟᱞᱮ ᱦᱚᱸ ᱚᱱᱠᱟᱜᱮ ᱱᱚᱛᱮ ᱛᱚ ᱚᱱᱠᱟ ᱫᱟᱜ ᱨᱮᱱᱟᱜ ᱥᱩᱵᱤᱫᱟ ᱠᱷᱟᱹᱛᱤᱨ ᱜᱮᱚ ᱪᱟᱥᱵᱟᱥ ᱠᱚᱢᱟ ᱵᱟᱞᱮ ᱨᱟᱠᱟᱵ ᱫᱟᱲᱮᱭᱟᱜᱼᱟ
ᱦᱩᱸ ᱟᱯᱮᱥᱮᱫ ᱫᱚ ᱛᱟᱦᱚᱞᱮ ᱡᱚᱫᱤ ᱥᱮᱨᱢᱟ ᱵᱟᱭ ᱫᱟᱜ ᱞᱮᱠᱷᱟᱡ ᱛᱟᱦᱚᱞᱮ ᱪᱟᱥᱚᱜ ᱫᱚ ᱵᱟᱝ ᱦᱩᱭᱩᱜᱼᱟ
ᱫᱟᱜ ᱫᱚ ᱟᱞᱮᱥᱮᱫ ᱚᱱᱠᱟ ᱵᱮᱵᱚᱥᱛᱷᱟ ᱠᱚᱫᱚ ᱵᱟᱹᱱᱩᱜ ᱟᱞᱮ ᱫᱚ ᱥᱮᱨᱢᱟ ᱡᱟᱹᱲᱤ ᱛᱮᱜᱮ ᱞᱮᱞᱤ ᱪᱟᱥᱟ ᱚᱱᱠᱟ ᱡᱮ ᱟᱭᱢᱟ ᱴᱚᱴᱷᱟ ᱠᱚᱨᱮ ᱫᱚ ᱦᱟᱸᱜ ᱥᱮᱞᱳ ᱠᱳ ᱦᱟᱸ ᱢᱮᱱᱟᱜᱼᱟ
ᱦᱮᱸ ᱥᱮᱞᱚ ᱠᱚ ᱟᱨᱦᱚᱸ ᱰᱮᱢ ᱠᱚ ᱦᱮᱱᱟᱜ ᱟᱠᱟᱜᱼᱟ ᱟᱯᱮᱥᱮᱫ ᱫᱚ ᱚᱱᱠᱟ ᱪᱮᱫ ᱵᱮᱵᱚᱥᱛᱟ ᱜᱮ ᱵᱟᱹᱱᱩᱜ ᱟᱠᱟᱜᱼᱟ
ᱵᱟ ᱟᱞᱮᱥᱮᱫ ᱫᱚ ᱚᱱᱠᱟ ᱵᱮᱵᱚᱥᱛᱷᱟ ᱫᱚ ᱵᱟᱹᱱ ᱞᱮᱫᱟ ᱥᱮᱨᱢᱟ ᱡᱟᱹᱲᱤ ᱛᱮᱜᱮ᱾
ᱚ ᱡᱩᱫᱤ ᱛᱟᱦᱚᱞᱮ ᱚᱠᱟ ᱥᱮᱨᱢᱟ ᱡᱩᱫᱤ ᱫᱟᱜ ᱵᱟᱭ ᱫᱟᱜ ᱞᱮᱫᱟ ᱦᱚᱳᱭᱛᱳ ᱛᱟᱦᱚᱞᱮ ᱠᱷᱟᱱᱡ ᱫᱚ ᱟᱯᱮ ᱫᱚ ᱚᱱᱟ ᱥᱮᱨᱢᱟ ᱫᱚ ᱵᱟᱯᱮ ᱪᱟᱥᱚᱜᱼᱟ᱾
ᱟᱫᱚ ᱦᱟᱸᱜ ᱪᱟᱥ ᱫᱚ ᱪᱤᱠᱟᱹᱛᱮ ᱫᱟᱜ ᱵᱟᱝᱠᱷᱟᱱ ᱫᱚ ᱚᱱᱠᱟᱱᱟᱜ ᱵᱮᱵᱚᱥᱛᱷᱟ ᱟᱞᱮᱥᱮᱫ ᱫᱚ ᱵᱟᱱᱩ-ᱟ᱾
ᱢᱟᱱᱮ ᱟᱞᱮᱮᱥᱮᱫ ᱫᱚ ᱥᱮᱨᱢᱟ ᱡᱟᱹᱲᱤ ᱵᱟᱝ ᱦᱩᱭ ᱞᱮᱱᱠᱷᱟᱱ ᱫᱚ ᱟᱹᱰᱤ ᱮᱴᱠᱮᱴᱚᱬᱮ ᱦᱩᱭᱩᱜ ᱛᱟᱞᱮᱭᱟ ᱪᱟᱥ ᱠᱟᱹᱢᱤ ᱨᱮ᱾
ᱟᱪᱪᱷᱟ ᱛᱟᱦᱞᱮ ᱥᱮᱨᱢᱟ ᱨᱮᱫᱚ ᱟᱯᱮ ᱫᱚ ᱢᱤᱫ ᱫᱷᱟᱣ ᱜᱮ ᱱᱚᱜ ᱱᱤᱭᱟᱹ ᱵᱥ ᱨᱮᱜᱮᱯᱮ ᱪᱟᱥᱚᱜᱼᱟ?
ᱦᱮᱸ ᱦᱮᱸ ᱦᱮᱸ᱾
ᱦᱮᱸ ᱡᱚᱢ ᱧᱩ ᱨᱮᱱᱟᱜ ᱫᱚ ᱚᱱᱠᱟ ᱴᱷᱤᱠ ᱴᱷᱟᱠ ᱡᱚᱫᱤ ᱵᱟᱭ ᱫᱟᱜ ᱞᱮᱠᱷᱟᱡ ᱫᱚ ᱠᱟᱹᱴᱤᱡ ᱟᱱᱟᱴ ᱧᱚᱜ ᱜᱮ ᱦᱩᱭᱩᱜᱼᱟ᱾
ᱟᱨᱚ ᱱᱮᱛᱟᱨ ᱢᱟ ᱫᱚ ᱦᱟᱸᱜ ᱠᱚᱱᱴᱨᱳᱞ ᱠᱚᱨᱮ ᱪᱟᱭᱮ ᱠᱚ ᱧᱟᱢᱚᱜ ᱠᱟᱱᱟ ᱦᱟᱸᱜ᱾
ᱦᱮᱸ ᱧᱟᱢ ᱢᱟ ᱧᱟᱢᱚᱜ ᱠᱟᱱ ᱛᱟᱦᱚᱞᱮ ᱦᱩᱲᱩ ᱵᱟᱫ ᱠᱟᱛᱮ ᱟᱨ ᱪᱮᱫ ᱠᱚᱯᱮ ᱪᱟᱥᱚᱜᱼᱟ ᱟᱯᱮ?
ᱪᱟᱥ ᱵᱚᱞᱛᱮ ᱫᱚ ᱟᱫᱚ ᱟᱞᱮᱥᱮᱫ ᱫᱚ ᱚᱱᱠᱟ ᱫᱟᱜ ᱵᱟᱝ ᱜᱟᱛᱼᱟ ᱚᱱ ᱚᱱᱠᱟ ᱫᱟᱜ ᱵᱟᱠᱚ ᱪᱟᱥᱟ ᱵᱟᱲᱜᱮ ᱠᱚᱨᱮᱜᱮᱱᱟ ᱥᱚᱵᱽᱡᱤ ᱠᱚᱜᱮ ᱠᱚ ᱪᱟᱥ ᱛᱟᱦᱮᱱ᱾
ᱥᱚᱵᱽᱡᱤ ᱪᱮᱫ ᱠᱚ ᱥᱚᱵᱡᱤ ᱯᱮ ᱪᱟᱥᱚᱜᱼᱟ?
ᱡᱮᱢᱚᱱ ᱠᱟᱞᱟ, ᱠᱩᱛᱨᱤ, ᱵᱮᱸᱜᱟᱲ, ᱯᱟᱞᱚᱱ ᱟᱲᱟᱜ ᱱᱚᱝᱠᱟ ᱟᱭᱢᱟ ᱟᱨᱦᱚᱸ ᱢᱮᱱᱟᱜᱼᱟ ᱚᱱᱠᱟᱱᱟᱜ ᱠᱚ ᱪᱟᱥ ᱵᱟᱲᱟᱭᱮᱫᱼᱟ᱾
ᱠᱩᱫᱽᱨᱤ ᱪᱟᱥ ᱟᱯᱮᱥᱮᱫ ᱦᱩᱭᱩᱜ ᱜᱮᱭᱟ ᱦᱟᱝ᱾
ᱦᱮᱸ ᱦᱮᱸ
ᱟᱞᱮ ᱥᱮᱫ ᱫᱚ ᱠᱩᱫᱽᱨᱤ ᱫᱚ ᱵᱟᱞᱮ ᱪᱟᱥᱚᱜᱼᱟ ᱢᱟᱱᱮ ᱵᱟᱝ ᱦᱩᱭᱩᱜᱼᱟ ᱱᱚᱛᱮ ᱫᱚ᱾ ᱟᱫᱚ ᱚᱱᱮ ᱡᱟᱜᱮ ᱵᱟᱡᱟᱨ ᱠᱚ ᱠᱷᱚᱱ ᱠᱤᱨᱤᱧ ᱟᱹᱜᱩ ᱠᱟᱛᱮᱮᱫ ᱩᱛᱩᱛᱮᱫ ᱡᱚᱢ ᱵᱟᱲᱟ ᱫᱚ ᱦᱩᱭ ᱠᱟᱱᱟᱱ ᱜᱮᱭᱟ᱾
ᱛᱟᱦᱚᱞᱮ ᱟᱯᱮ ᱫᱚ ᱦᱟᱜ ᱵᱟᱲᱜᱮ ᱠᱚᱨᱮ ᱫᱚ ᱦᱜ ᱚᱱᱠᱟ ᱡᱚᱢ ᱞᱮᱠᱟ ᱟᱱᱟᱡᱽ ᱫᱚ ᱱᱟᱦᱟᱜ ᱵᱟᱯᱮ ᱪᱟᱥᱮᱫᱼᱟ ᱥᱮ?
ᱵᱟᱝ ᱚᱱᱠᱟ ᱫᱚ ᱵᱟᱞᱮ ᱪᱟᱥᱚᱜᱼᱟ᱾
ᱛᱟᱦᱚᱞᱮ ᱦᱟᱸ ᱚᱱᱠᱟ ᱟᱱᱟᱡᱽ ᱠᱚ ᱡᱩᱫᱤ ᱚᱱᱠᱟ ᱡᱚᱢ ᱥᱟᱱᱟᱚᱜᱣᱟ ᱛᱟᱦᱚᱞᱮ ᱵᱟᱡᱟᱨ ᱠᱷᱚᱡ ᱠᱤᱨᱤᱧ ᱟᱹᱜᱩᱭ ᱦᱩᱭᱩᱜ ᱟ᱾
ᱦᱮᱸ ᱡᱚᱛᱚ ᱠᱤᱨᱤᱧ ᱟᱹᱜᱩ ᱟᱞᱮ ᱫᱚ ᱟᱞᱮ ᱟᱹᱛᱩᱳ ᱠᱚᱨᱮᱫ ᱫᱚ ᱚᱱᱠᱟ ᱡᱚᱢᱚᱜ ᱡᱚᱢ ᱞᱟᱹᱜᱤᱫ ᱫᱚ ᱚᱱᱠᱟ ᱫᱚ ᱵᱟᱞᱮ ᱪᱟᱥᱚᱜᱼᱟ ᱥᱚᱵᱽᱡᱤ ᱠᱚᱫᱚ᱾ ᱡᱟᱦᱟᱸ ᱱᱟᱹᱭ ᱟᱲᱮᱨᱮᱱ ᱟᱹᱛᱩᱳ ᱠᱚ ᱦᱮᱱᱟᱜ ᱟᱠᱟᱟᱜᱼᱟ ᱱᱟᱹᱭ ᱦᱮᱱᱟᱜ ᱟᱠᱟᱜᱼᱟ᱾ ᱢᱟᱱᱮ ᱜᱟᱝ ᱱᱟᱹᱭ ᱟᱸᱡᱚᱢ ᱠᱟᱜ ᱜᱮᱭᱟᱢ ᱦᱳᱭᱛᱳ, ᱦᱮᱸ ᱚᱱᱟ ᱟᱰᱮ ᱯᱟᱥᱮ ᱨᱮ ᱡᱟᱦᱟᱸ ᱟ ᱟᱹᱛᱩ ᱠᱚ ᱦᱮᱱᱟᱜ ᱚᱱᱟ ᱟ ᱟᱹᱛᱩᱳ ᱠᱚᱨᱮᱮᱫ ᱫᱚ ᱟᱹᱰᱤ ᱠᱟᱡᱟᱠ ᱥᱚᱵᱡᱤ ᱪᱟᱥ ᱦᱩᱭᱩᱜᱼᱟ ᱫᱤᱭᱮ ᱥᱚᱵᱽᱡᱤ ᱨᱮᱱᱟᱜ ᱫᱚ ᱚᱱᱠᱟ ᱟᱱᱟᱴ᱾ ᱵᱟᱝ ᱦᱩᱭ ᱠᱟᱱ ᱛᱟᱞᱮ ᱟᱞᱮ ᱫᱚ᱾ ᱚᱸᱰᱮ ᱠᱷᱚᱡ ᱜᱮ ᱚᱱᱟ ᱵᱟᱡᱟᱨ ᱨᱮᱠᱚ ᱟᱹᱜᱩᱭᱟ ᱟᱹᱷᱨᱤᱧ ᱞᱟᱹᱜᱤᱫ ᱫᱤᱭᱮ ᱩᱱᱟᱹᱜ ᱢᱟᱱᱮ ᱠᱚᱢ ᱫᱟᱢ ᱛᱮᱜᱮ ᱧᱟᱢᱚᱜᱼᱟ᱾
ᱟᱪᱪᱷᱟ ᱛᱟᱦᱚᱞᱮ ᱤᱧ ᱞᱟᱹᱮᱫ ᱫᱚ ᱟᱯᱮ ᱚᱸᱰᱮ ᱟᱛ ᱠᱷᱚᱱ ᱟᱨ ᱵᱟᱡᱟᱨ ᱫᱚ ᱛᱤᱧ ᱥᱟᱺᱜᱤᱧ ᱜᱟᱱ ᱦᱩᱭᱩᱜ ᱛᱟᱯᱮᱭᱟ?
ᱰᱷᱮᱨ ᱫᱚ ᱵᱟᱝ ᱥᱟᱺᱜᱤᱧ ᱧᱚᱜᱼᱟ ᱚᱱᱠᱟ ᱪᱷᱚᱭ ᱥᱟᱛ ᱠᱤᱞᱳᱢᱤᱴᱟᱨ ᱜᱟᱱ ᱦᱩᱭᱩᱜᱼᱟ᱾
ᱟᱫᱚ ᱧᱮᱞᱟ ᱛᱟᱦᱮᱸᱫ ᱵᱟᱡᱟᱨ ᱠᱚᱫᱚ ᱚᱱᱠᱟ ᱥᱮᱛᱟᱜ ᱵᱮᱲᱟ ᱢᱟᱨᱠᱮᱴ ᱜᱮᱯᱮ ᱪᱟᱞᱟᱜᱼᱟ ᱥᱮ ᱡᱮ ᱥᱚᱯᱛᱟᱦᱚ ᱨᱮ ᱡᱟᱦᱟᱸ ᱦᱟᱴ ᱠᱚ ᱦᱩᱭᱩᱜᱼᱟ᱾
ᱛᱟ ᱦᱟᱴ ᱫᱚ ᱵᱟᱝ ᱠᱟᱱᱟ᱾ ᱚᱱᱟ ᱫᱚ ᱫᱤᱱᱟᱹᱢ ᱦᱤᱞᱚᱜ ᱜᱮ ᱵᱟᱹᱭᱥᱟᱹᱜᱼᱟ, ᱟᱫᱚ᱾ ᱚᱱᱠᱟ ᱪᱟᱞᱟᱜ ᱫᱚ ᱫᱤᱱᱟᱹᱢ ᱫᱚ ᱵᱟᱞᱮ ᱪᱟᱞᱟᱜᱼᱟ, ᱛᱚ ᱟᱜᱩ ᱢᱤᱫ ᱫᱤᱱ ᱪᱟᱞᱟᱣ ᱠᱟᱛᱮ ᱢᱤᱫ ᱥᱚᱯ ᱥᱟᱯᱛᱟ ᱜᱟᱱ ᱨᱮᱱᱟᱜ ᱞᱮ ᱟᱹᱜᱩ ᱫᱚᱦᱚ ᱠᱟᱜᱼᱟ᱾ ᱟᱨ ᱚᱱᱟ ᱡᱟᱦᱟᱸ ᱵᱟᱡᱟᱨ ᱨᱮ ᱵᱟᱹᱭᱥᱟᱹᱜᱼᱟ ᱚᱱᱟ ᱫᱚ ᱚᱱᱟ ᱱᱟᱹᱭ ᱡᱟᱦᱟᱸᱧ ᱢᱮᱛᱟᱜᱼᱟ ᱢᱮ ᱜᱟᱝ ᱱᱟᱹᱭ ᱚᱱᱟ᱾ ᱤᱭᱟᱹ ᱯᱟᱥᱮ ᱯᱟᱥᱮ ᱛᱮᱜᱮ ᱵᱟᱹᱭᱥᱟᱹᱜᱼᱟ᱾
ᱛᱟᱦᱚᱞᱮ ᱚᱱᱠᱟ ᱡᱩᱚᱫᱤ ᱚᱱᱠᱟ ᱵᱷᱟᱜᱤ ᱢᱚᱱᱫᱚ ᱡᱚᱢ ᱥᱟᱱᱟ ᱛᱟᱦᱚᱞᱮ ᱪᱟᱞᱟᱜ ᱟᱯᱮ ᱵᱟᱡᱟᱨ ᱵᱟᱝ?
ᱦᱮᱸ ᱵᱟᱡᱟᱨᱚᱜ ᱞᱮ ᱪᱟᱞᱟᱜᱼᱟ ᱟᱨ ᱚᱱᱠᱟ ᱫᱚ ᱚᱱᱠᱟ ᱞᱮᱠᱟ ᱠᱷᱟᱱ ᱫᱚ ᱚᱱᱠᱟ ᱡᱩᱚᱫᱤ ᱡᱤᱞ ᱦᱟᱹᱠᱩ ᱠᱚ ᱡᱚᱢ ᱥᱟᱱᱟ ᱠᱷᱟᱡ ᱫᱚ ᱢᱳᱨ ᱦᱮᱱᱟᱜ ᱟᱠᱟᱫᱼᱟ ᱢᱳᱨ ᱨᱮᱞᱮ ᱪᱟᱞᱟᱜ ᱜᱮᱭᱟ ᱢᱳᱲ ᱫᱚ ᱥᱩᱨ ᱧᱚᱜ ᱜᱮ ᱦᱮᱱᱟᱜ ᱠᱟᱜᱼᱟ ᱫᱩ ᱠᱤᱞᱳᱢᱤᱴᱟᱨ ᱜᱟᱱ ᱥᱟᱺᱜᱤᱧ ᱨᱮ᱾
ᱟᱫᱚ ᱥᱚᱵᱡᱤ ᱫᱚ ᱦᱟᱱᱮᱧ ᱢᱮᱱ ᱠᱮᱫ ᱵᱟᱡᱟᱨ ᱚᱱᱮ ᱵᱟᱡᱟᱨᱚᱜ ᱡᱟᱦᱟᱸᱞ ᱞᱮ ᱪᱟᱞᱟᱜᱼᱟ ᱵᱟᱡᱟᱨ ᱨᱮ ᱱᱟᱹᱭ ᱟᱲᱮᱨᱮ ᱚᱸᱰᱮ ᱫᱚ ᱠᱚᱢ ᱧᱚᱜ ᱛᱮᱜᱮ ᱧᱟᱢᱚᱜᱼᱟ ᱚᱱᱟᱛᱮ ᱩᱱᱟᱹᱜ ᱥᱟᱺᱜᱤᱧ ᱠᱷᱚᱱ ᱢᱟᱱᱮ ᱟᱹᱜᱩᱭᱟᱞᱮ ᱟᱨ ᱡᱟᱦᱟᱸ ᱡᱤᱞ ᱦᱟᱹᱠᱩ ᱠᱚᱫᱚ ᱩᱱᱟᱹᱜ ᱥᱟᱺᱜᱤᱧ ᱫᱚᱞᱮ ᱪᱟᱞᱟᱜᱼᱟ ᱚᱱ ᱢᱳᱲ ᱠᱷᱚᱱ ᱞᱟᱹᱜᱤᱫ ᱜᱮᱞᱮ ᱠᱤᱨᱤᱧ ᱟᱹᱜᱩᱭᱟ᱾
ᱟᱫᱚ ᱞᱟᱹᱭ ᱛᱟᱦᱮ ᱤᱭᱟᱹ ᱚᱞᱚᱜ ᱯᱟᱲᱦᱟᱣ ᱠᱚᱫᱚ ᱛᱟᱦᱚᱞᱮ ᱢᱩᱪᱟᱹᱫ ᱵᱟᱲᱟᱭ ᱠᱟᱱᱟ ᱥᱮ ᱪᱟᱞᱟᱜ ᱠᱟᱱ ᱜᱮᱭᱟ?
ᱯᱟᱲᱦᱟᱜ ᱫᱚ ᱪᱟᱞᱟᱜ ᱠᱟᱱ ᱜᱮᱭᱟ ᱵᱤᱭᱮᱰ ᱠᱚᱢᱯᱞᱤᱴ ᱦᱩᱭ ᱟᱠᱟᱱᱟ ᱟᱨ ᱱᱤᱛᱚᱜ ᱫᱚ ᱵᱤᱭᱮᱰ ᱤᱧ ᱠᱚᱨᱟᱣᱫᱟ᱾
ᱤᱱᱟ ᱯᱚᱨᱮ ᱛᱟᱨ ᱛᱟᱦᱚᱞᱮ ᱪᱮᱫ ᱩᱫᱽᱫᱮᱥᱥᱚ ᱢᱮᱱᱟᱜᱼᱟ, ᱱᱚᱣᱟ ᱚᱞᱚᱜ ᱯᱟᱲᱦᱟᱜ ᱱᱤᱭᱟᱹ ᱞᱟᱦᱟᱥᱮᱫ ᱞᱟᱹᱜᱤᱫ?
ᱞᱟᱦᱟᱥᱮᱫ ᱞᱟᱹᱜᱤᱫ ᱫᱚ ᱱᱤᱛᱚᱜ ᱫᱚ ᱵᱤᱭᱮᱰ ᱠᱚᱢᱯᱤᱞᱤᱴ ᱠᱟᱛᱮᱫ ᱢᱟᱪᱮᱫᱚᱜ ᱨᱮᱱᱟᱜ ᱤᱭᱟᱹ ᱢᱟ ᱦᱮᱱᱟᱜ ᱠᱟᱜ ᱜᱮ ᱟᱨ ᱚᱱᱟ ᱥᱟᱶ ᱥᱟᱶᱛᱮ ᱟᱨᱦᱚᱸ ᱮᱴᱟᱜ ᱞᱟᱭᱤᱱ ᱨᱮᱦᱚᱸ ᱧᱮᱞ ᱦᱩᱭᱩᱜ ᱠᱟᱱᱟ ᱟᱫᱚ ᱚᱠᱟᱴᱟᱜ ᱦᱩᱭᱩᱜᱼᱟ᱾ ᱚᱱᱟ ᱜᱮ ᱠᱚᱲᱟᱣ ᱦᱩᱭᱩᱜᱼᱟ᱾
ᱢᱟᱱᱮ ᱡᱮᱛᱮ ᱚᱱᱠᱟ ᱥᱚᱯᱱᱚ ᱠᱚ ᱵᱟᱹᱱᱩᱜ ᱛᱟ ᱢᱟᱱᱮ ᱡᱮ ᱱᱚᱝᱠᱟ
ᱥᱚᱯᱱᱚ ᱦᱮᱱᱟᱜ ᱠᱟᱜ ᱨᱮᱦᱚᱸ ᱯᱟᱪᱮᱫ ᱥᱚᱯᱱᱚ ᱡᱩᱫᱤ ᱵᱟᱝ ᱦᱩᱭᱩᱜ ᱠᱷᱟᱡ ᱤᱱᱟᱹᱛᱮ ᱢᱟᱱᱮ ᱢᱤᱫᱴᱮᱱ ᱥᱚᱯᱱᱚ ᱧᱮᱞ ᱠᱟᱛᱮᱜ ᱫᱚ ᱚᱱᱠᱟ ᱫᱚ ᱵᱟᱹᱧ ᱤᱭᱟᱹ ᱠᱟᱱᱟ ᱢᱟᱱᱮ ᱢᱤᱫᱴᱮᱱ ᱜᱮ ᱥᱚᱯᱱᱚ ᱧᱮᱞᱛᱜ ᱛᱮᱫ ᱫᱚ ᱵᱟᱹᱧ ᱠᱚᱭᱚᱜ ᱦᱚᱨ ᱟᱠᱟᱫᱟ ᱟᱨᱦᱚᱸ ᱚᱱᱟ ᱥᱟᱶᱛᱮ ᱮᱴᱟᱜᱼᱟᱜ ᱠᱚᱦᱚᱸ ᱪᱮᱥᱴᱟ ᱵᱟᱲᱟ ᱦᱩᱭᱩᱜ ᱠᱟᱱᱟ᱾
ᱟᱢᱫᱚ ᱛᱟᱦᱚᱞᱮ ᱚᱠᱟᱴᱟᱜ ᱤᱭᱟᱹ ᱪᱟᱱᱟᱪ ᱨᱮᱢ ᱯᱟᱲᱦᱟᱜ ᱠᱟᱱᱟ ᱱᱤᱛᱚᱜ ᱫᱚ?
ᱛᱚ ᱤᱧ ᱫᱚ ᱦᱟᱸᱜ ᱱᱚᱣᱟ ᱵᱟᱨᱚ ᱠᱤᱞᱟᱥ ᱮᱢ ᱠᱟᱛᱮ ᱟᱫᱚ ᱯᱟᱲᱦᱟᱣ ᱠᱚᱫᱚᱧ ᱰᱩᱜᱤ ᱠᱟᱜᱼᱟ ᱢᱟᱱᱮᱧ ᱢᱩᱪᱟᱹᱫ ᱠᱟᱜᱼᱟ ᱦᱟᱸᱜ᱾ ᱟᱫᱚ ᱴᱟᱠᱟ ᱯᱩᱭᱥᱟᱹ ᱠᱟᱹᱣᱰᱤ ᱠᱚ ᱟᱱᱟᱴ ᱠᱷᱟᱹᱛᱤᱨ ᱛᱮ ᱟᱫᱚ ᱪᱮᱛᱟᱱ ᱥᱮᱫ ᱵᱟᱹᱧ ᱞᱟᱦᱟ ᱫᱟᱲᱮ ᱟᱠᱟᱫᱟᱼᱟ᱾ ᱟᱵᱚ ᱥᱟᱱᱛᱟᱲ ᱢᱟ ᱵᱟᱲᱟᱭ ᱨᱮᱸᱜᱮᱡ ᱜᱮᱭᱟᱵᱚᱱ ᱟᱨ ᱚᱱᱠᱟ ᱴᱟᱠᱟ ᱯᱩᱭᱥᱟᱹ ᱵᱟᱝ ᱠᱷᱟᱹᱛᱤᱨ ᱠᱷᱟᱹᱛᱤᱨ ᱛᱮ ᱟᱭᱢᱟ ᱯᱟᱹᱴᱷᱟᱹᱣ ᱜᱮ
ᱦᱮᱸ ᱵᱟᱹᱜᱤ ᱠᱟᱫᱟ ᱠᱚ ᱛᱟᱦᱞᱮ ᱪᱮᱫ ᱪᱮᱠᱟ ᱵᱟᱲᱟᱭ ᱦᱩᱭᱩᱜ ᱠᱟᱱᱟ ᱱᱤᱛᱚᱜ ᱫᱚ ᱚᱲᱟᱜ ᱨᱮᱫᱚ
ᱱᱤᱛᱚᱜ ᱫᱚ ᱚᱲᱟᱜ ᱨᱮᱜᱮ ᱦᱟᱸᱜ ᱢᱮᱱᱟᱜ ᱞᱤᱧᱟᱹ ᱱᱚᱝᱠᱟ ᱠᱟᱹᱢᱤ ᱠᱚ ᱮᱢᱱᱤ ᱱᱚᱝᱠᱟ
ᱚᱲᱟᱜ ᱠᱚᱨᱮ ᱜᱮ ᱪᱟᱥ ᱵᱟᱲᱟ ᱠᱚ ᱚᱱᱟ ᱠᱟᱹᱢᱤ ᱠᱚ ᱜᱚᱲᱚ ᱦᱩᱭᱩᱜ ᱠᱟᱱᱟ ᱚᱲᱟᱜ ᱨᱤᱱ ᱦᱚᱲ
ᱦᱮᱸ ᱚᱱᱟ ᱠᱚ ᱜᱚᱲ ᱦᱩᱭ ᱠᱟᱱᱟ ᱱᱚᱝᱠᱟ ᱯᱟᱠᱟ ᱠᱟᱹᱢᱤ ᱠᱚ ᱡᱟᱦᱟᱱᱟᱜ ᱱᱚᱝᱠᱟ
ᱦᱮᱸ ᱱᱮᱛᱟᱨ ᱢᱟ ᱡᱚᱛᱚ ᱜᱮ ᱯᱟᱠᱟ ᱚᱲᱟᱜ ᱠᱚ ᱠᱚᱨᱟᱣᱮᱫ ᱠᱟᱱ ᱠᱟᱹᱢᱤ ᱠᱚᱦᱚᱸ ᱧᱟᱢᱚᱜ ᱜᱮᱭᱟ ᱦᱮᱸ
ᱚᱱᱟ ᱠᱚᱨᱮ ᱜᱮ ᱪᱟᱞᱟᱣ ᱵᱟᱲᱟ ᱦᱩᱭᱩᱜ ᱠᱟᱱᱟ᱾
ᱛᱟᱦᱞᱮ ᱠᱟᱹᱢᱤ ᱠᱟᱛᱷᱟᱢ ᱢᱮᱱ ᱠᱮᱫ ᱠᱷᱟ ᱛᱟᱦᱞᱮ ᱠᱟᱹᱢᱤ ᱫᱚ ᱪᱮᱫ ᱠᱚᱯᱮ ᱠᱟᱹᱢᱤ ᱵᱟᱲᱟᱭ ᱜᱮᱭᱟ ᱡᱟᱦᱟᱸ ᱚᱱᱠᱟ ᱢᱟᱱᱮ ᱡᱟᱦᱟᱸᱭ ᱠᱚ ᱦᱚᱭ ᱛᱚ ᱚᱞᱚᱜ ᱯᱟᱲᱦᱟᱜ ᱵᱟᱝ ᱦᱚᱲ ᱟᱫᱚ ᱠᱟᱹᱢᱤ ᱚᱱᱠᱟ ᱡᱤᱭᱚᱱ ᱠᱷᱟᱸᱰᱟᱣ ᱞᱟᱹᱜᱤᱫ ᱡᱟᱦᱟᱱᱟᱜ ᱛᱚ ᱪᱤᱠᱟ ᱦᱩᱭᱩᱜᱼᱟ ᱟᱫᱚ ᱚᱱᱠᱟ ᱪᱮᱫ ᱠᱟᱹᱢᱤ ᱠᱚ ᱦᱮᱱᱟᱜ ᱟᱠᱟᱜᱼᱟ ᱟᱯᱮ ᱥᱮ ᱪᱮᱫ ᱞᱮᱠᱟᱯᱮ ᱪᱮᱫ ᱠᱚᱯᱮ ᱠᱟᱹᱢᱤ ᱜᱮᱭᱟ ᱢᱟᱱᱮ
ᱟᱫᱚ ᱟᱹᱛᱩ ᱴᱚᱞᱟ ᱨᱮᱫᱚ ᱚᱱᱠᱟᱱᱟᱜ ᱠᱟᱹᱢᱤ ᱵᱚᱞᱛᱮ ᱫᱚᱜ ᱱᱚᱜᱼᱚᱭ ᱡᱮᱢᱚᱱ ᱫᱟᱜ ᱫᱤᱱ ᱥᱮᱴᱮᱨᱚᱜ ᱠᱟᱱᱟ ᱠᱟ ᱱᱤᱛᱚᱜ ᱫᱚ ᱦᱚᱭ ᱵᱤᱛᱚᱢᱟᱜ ᱠᱚᱣᱟᱜ ᱢᱮᱱᱟᱜᱼᱟ᱾ ᱛᱟᱨᱯᱚᱨᱮ ᱦᱟᱸᱜ ᱦᱩᱲᱩ ᱨᱚᱦᱚᱭ ᱠᱚ ᱦᱟᱸᱜ ᱠᱩᱲᱤ ᱜᱤᱫᱽᱨᱟᱹ ᱠᱚᱫᱚ ᱦᱟᱸᱜ
ᱦᱮᱸ
ᱟᱫᱚ ᱚᱱᱠᱟ ᱡᱟᱦᱟᱸ ᱤᱭᱟᱹ ᱠᱟᱹᱢᱤ ᱠᱚᱫᱚᱜ ᱯᱟᱠᱟ ᱠᱟᱹᱢᱤ ᱠᱤᱢ ᱛᱟᱨᱯᱚᱨᱮ ᱱᱚᱝᱠᱟ ᱟᱞᱮ ᱥᱮᱫ ᱫᱚ ᱵᱩᱥᱩᱵ ᱚᱲᱟᱜ ᱠᱚᱟᱸ ᱵᱩᱺᱥᱩᱵ ᱫᱟᱞᱚᱜ ᱠᱚ
ᱚ ᱦᱮᱸ ᱡᱮᱢᱚᱱ ᱟᱹᱰᱤ ᱟᱹᱰᱤ ᱴᱚᱴᱟ ᱴᱚᱴᱷᱟ ᱠᱚᱨᱮ ᱫᱚ ᱪᱟᱥ ᱟᱵᱟᱫᱽ ᱵᱟᱝ ᱦᱩᱭᱩᱜᱼᱟ ᱛᱚ ᱥᱮᱨᱢᱟᱨᱮ ᱨᱮ ᱢᱤᱫ ᱫᱷᱟᱣ ᱜᱮ ᱦᱩᱭᱩᱜ ᱠᱟᱱᱟ᱾ ᱟᱨ ᱢᱤᱫ ᱫᱷᱟᱣ ᱠᱟᱹᱢᱤ ᱠᱟᱛᱮᱫ ᱟᱨ ᱫᱩᱨᱵᱚ ᱨᱮᱜᱮ ᱠᱚ ᱛᱟᱦᱮᱱ ᱠᱟᱱᱟ ᱟᱫᱚ ᱚᱱᱠᱟ ᱞᱮᱠᱟ ᱚᱱᱠᱟ ᱠᱷᱟᱱ ᱫᱚ ᱟᱫᱚᱢ ᱡᱟᱜᱟ ᱠᱚᱨᱮ ᱫᱚ ᱦᱟᱱᱮ ᱦᱟᱱᱮ ᱤᱭᱟᱹ ᱫᱷᱤᱨᱤ ᱨᱤᱫ ᱢᱮᱥᱤᱱ ᱥᱮ ᱱᱩᱠᱩ ᱠᱚ ᱞᱟᱜᱟᱣ ᱢᱟᱱᱮ ᱦᱮᱱᱟᱜ ᱠᱟᱜᱼᱟ ᱟᱨ ᱫᱷᱤᱨᱤ ᱠᱚᱠᱚ ᱤᱭᱟᱹᱭᱟ ᱜᱮᱡᱮᱨ ᱟᱠᱚ ᱚᱱᱟ ᱠᱚ ᱚᱱᱟ ᱠᱚᱠᱚ ᱠᱟᱹᱢᱤᱭᱟ ᱢᱟᱱᱮ ᱡᱚᱠᱷᱚᱱ ᱪᱟᱥᱚᱜ ᱵᱟᱝ ᱦᱩᱭᱩᱜᱼᱟ ᱩᱱ ᱡᱚᱠᱷᱚᱱ ᱫᱚ ᱚᱱᱟ ᱠᱚ ᱠᱟᱹᱢᱤ ᱠᱟ ᱠᱟᱛᱮᱫ ᱠᱚ ᱯᱟᱲᱚᱢᱟᱜᱼᱟ᱾ ᱪᱟᱥᱚᱜ ᱥᱚᱢᱚᱭ ᱫᱚ ᱪᱟᱥᱚᱜ ᱚᱱᱠᱟᱱᱟᱜ ᱫᱚ ᱯᱮ ᱥᱮᱫ ᱫᱚ ᱵᱟᱹᱱᱩᱜ ᱟᱠᱟᱫᱟ ᱡᱮ ᱚᱱᱠᱟ ᱫᱷᱤᱨᱤ ᱡᱮ
ᱵᱟ ᱵᱟᱵᱟ ᱟᱞᱮ ᱥᱮᱫ ᱫᱚ ᱚᱱᱠᱟ ᱫᱚ ᱦᱟᱸᱜ ᱵᱟᱹᱱᱩᱜᱼᱟ᱾ ᱟᱨ ᱵᱟᱠᱷᱟᱱ ᱫᱚ ᱱᱚᱝᱠᱟ ᱱᱚᱜᱼᱚᱭ ᱡᱮ ᱱᱮᱛᱟᱨ ᱫᱚ ᱦᱟᱸᱜ ᱵᱤᱫᱮᱥ ᱠᱟᱹᱢᱤ ᱡᱟᱦᱟᱸ ᱫᱚ ᱵᱟᱨᱦᱮ ᱫᱤᱥᱚᱢ ᱠᱷᱚᱱ
ᱦᱮᱸ ᱦᱮᱸ ᱵᱟᱭᱨᱮ ᱫᱤᱥᱚᱢ ᱱᱤᱛᱚᱜ ᱢᱟ ᱟᱹᱰᱤ ᱦᱚᱲ ᱜᱮᱠᱚ ᱪᱟᱞᱟᱜ ᱠᱟᱱ ᱠᱟᱹᱢᱤ
ᱵᱟᱠᱷᱟᱱ ᱚᱱᱠᱟ ᱵᱟᱦᱦᱨᱮ ᱫᱤᱥᱚᱢ ᱥᱮᱫ ᱚᱱᱠᱟ ᱡᱩᱫᱤ ᱟᱱᱟᱴ ᱡᱟᱹᱥᱛᱤ ᱧᱚᱜ ᱵᱩᱡᱷᱟᱹᱜ ᱠᱷᱟᱱᱛᱮ ᱪᱟᱞᱟᱣ ᱦᱩᱭᱩᱜᱼᱟ
ᱦᱮᱸ ᱪᱟᱞᱟᱜᱣ ᱦᱩᱭᱩᱜᱼᱟ ᱠᱟᱹᱣᱰᱤ ᱛᱚ ᱟᱨᱡᱟᱣ ᱦᱩᱭᱩᱜᱼᱟ ᱡᱟᱦᱟᱸᱟᱸ ᱞᱮᱠᱟ ᱠᱟᱛᱮᱜ ᱜᱮ
ᱡᱚᱢ ᱵᱟᱧᱪᱟᱣ ᱫᱚᱦᱟᱸᱜ ᱦᱩᱭᱩᱜᱼᱟ
ᱦᱮᱸ ᱛᱟᱦᱞᱮ ᱟᱯᱮ ᱥᱮᱫ ᱫᱚ ᱵᱤᱨ ᱵᱩᱨᱩ ᱠᱚ ᱦᱮᱱᱟᱜ ᱠᱟᱜᱼᱟ ᱵᱤᱨ ᱠᱚ ᱵᱩᱨᱩ ᱠᱚ
ᱵᱩ ᱵᱩᱨᱩ ᱫᱚ ᱦᱟᱸᱜ ᱵᱟᱹᱱᱩᱜᱼᱟ ᱵᱤᱨ ᱠᱚᱫᱚ ᱢᱮᱱᱟᱜᱼᱟ ᱦᱟᱸᱜ ᱟᱸ ᱟᱞᱮ ᱯᱟᱥᱮ ᱠᱚᱜᱮ ᱦᱟᱜ
ᱪᱮᱫ ᱵᱤᱨ ᱦᱮᱱᱟᱜ ᱟᱠᱟᱜᱼᱟ ᱚᱱᱠᱟ ᱢᱟᱱᱮ ᱵᱤᱨ ᱨᱮ ᱪᱮᱫ ᱫᱟᱨᱮ ᱡᱟᱹᱥᱛᱤ ᱧᱮᱞᱚᱜᱼᱟ
ᱡᱟᱹᱥᱛᱤ ᱫᱚ ᱦᱟᱸᱜ ᱥᱚᱥᱚ ᱫᱟᱨᱮ ᱥᱟᱨᱡᱚᱢ ᱫᱟᱨᱮ ᱠᱟᱡᱩ ᱫᱟᱨᱮ
ᱠᱟᱡᱩ ᱠᱟᱡᱩ ᱫᱟᱨᱮ ᱟᱨ ᱥᱚᱥᱚ ᱫᱟᱨᱮ ᱫᱚ ᱢᱤᱫ ᱜᱮᱭᱟ ᱥᱮ ᱡᱩᱫᱟᱹ ᱡᱩᱫᱟᱹ ᱜᱮᱭᱟ ᱚᱱᱟ ᱠᱤᱱ ᱫᱚ
ᱚᱱᱟ ᱫᱚ ᱟᱫᱚ ᱦᱟᱸᱜ ᱚᱠᱟ ᱫᱤᱥᱚᱢ ᱚᱠᱟ ᱞᱮᱠᱟ ᱠᱚ ᱞᱟᱹᱭᱟ ᱟᱞᱮ ᱥᱮᱫ ᱫᱚ ᱦᱟᱸᱜ ᱚᱱᱟ ᱫᱚ ᱢᱤᱫ ᱜᱮ ᱦᱟᱸᱜ ᱢᱟᱱᱮ ᱠᱟᱡᱩ ᱫᱟᱨᱟ ᱜᱮ ᱦᱟᱸᱜ ᱦᱮᱸ ᱢᱤᱫᱴᱮᱡ ᱜᱮ ᱠᱟᱱᱟ ᱫᱟᱨᱮ ᱫᱚ ᱟᱫᱚ ᱦᱟᱸᱜ ᱠᱟᱡᱩ ᱫᱚ ᱡᱚᱠᱷᱚᱱ ᱯᱳᱭᱞᱳ ᱦᱟᱸᱜ ᱦᱟᱨᱟᱜᱼᱟ ᱢᱟᱱᱮ ᱯᱳᱭᱞᱳ ᱡᱚᱠᱷᱚᱱ ᱡᱚᱜᱼᱟ ᱚᱱᱟ ᱫᱚ ᱦᱟᱸᱜ ᱠᱟᱹᱡᱩ ᱠᱚ ᱞᱟᱹᱭᱟ
ᱟᱨ ᱥᱚᱥᱚ ᱫᱚ ᱢᱮᱱᱛᱮᱫᱚ ᱦᱟᱱᱮ ᱥᱚᱥᱚ ᱡᱟᱦᱟᱸ ᱟᱞᱮ ᱫᱚ ᱵᱟᱡᱟᱨ ᱠᱚᱨᱮ ᱠᱷᱚᱱᱚᱡ ᱞᱮᱮ ᱠᱤᱨᱤᱧ ᱟᱹᱜᱩ ᱵᱟᱲᱟ ᱟᱠᱟᱫᱟ ᱫᱟᱨᱮ ᱨᱮᱫᱚ ᱵᱟᱞᱮ ᱧᱮᱞ ᱟᱠᱟᱫᱟ ᱡᱟᱦᱟᱸᱭ ᱢᱟᱱᱮ ᱡᱚᱛᱚ ᱦᱚᱲ ᱴᱷᱮᱡ ᱫᱚ ᱵᱟᱝ ᱜᱟᱱᱚᱜᱼᱟ ᱛᱚ ᱟᱫᱚᱢ ᱦᱚᱲ ᱫᱚᱠᱚ ᱯᱷᱩᱞᱟᱹᱜᱼᱟ ᱠᱚ ᱢᱮᱱᱟ ᱚᱱᱟ ᱥᱚᱥᱚ ᱠᱟᱱ ᱜᱮᱭᱟ ᱚᱱᱟ ᱠᱟᱡᱩ ᱫᱟᱨᱮ ᱫᱚ ᱵᱟᱝᱟᱝ
ᱦᱮᱸ ᱦᱮᱸ ᱚᱱᱟᱜᱮ ᱠᱟᱱ ᱜᱮᱭᱟ
ᱚ ᱟᱫᱚ ᱢᱤᱫᱴᱮᱱ ᱫᱟᱨᱮ ᱨᱮ ᱡᱮᱢᱚᱱ ᱵᱟᱨ ᱨᱚᱠᱚᱢ ᱡᱚᱜ ᱠᱟᱱᱟᱫᱚ ᱚᱠᱟ ᱞᱮᱠᱟ ᱡᱚᱜ ᱠᱟᱱᱟ ᱡᱩᱚᱫᱤ ᱠᱟᱹᱴᱤᱡ ᱮᱢ ᱞᱟᱹᱭ ᱞᱮᱠᱷᱟᱱᱡ ᱧᱮᱞ ᱵᱟᱝ ᱦᱩᱭᱟᱱᱟ ᱛᱚ
ᱡᱚ ᱫᱚ ᱦᱟᱸᱜ ᱚᱱᱠᱟᱜᱮ ᱡᱚᱜᱼᱟ ᱢᱟᱱᱮ ᱰᱷᱮᱨ ᱫᱷᱟᱨᱟ ᱜᱮ ᱟᱫᱚ ᱠᱟᱞᱟᱨ ᱫᱚ ᱦᱟᱸᱜ ᱱᱚᱝᱠᱟᱢ ᱞᱟᱹᱭ ᱠᱮᱫ ᱞᱮᱠᱟ ᱡᱚᱝ ᱟᱭᱢᱟ ᱞᱮᱠᱟ ᱠᱟᱞᱟᱨ ᱦᱟᱸᱜ ᱡᱚᱜᱼᱟ ᱟᱨ ᱥᱟᱶᱛᱮ ᱱᱮᱛᱟᱨ ᱫᱚ ᱟᱨᱦᱟᱸᱜ ᱦᱚᱭᱛᱚ ᱫᱟᱜ ᱡᱟᱹᱲᱤᱜᱼᱟ ᱱᱮᱛᱟᱨ ᱫᱚ ᱯᱩᱴᱠᱟᱹ ᱠᱚ ᱩᱫ ᱠᱚᱣᱟ ᱚᱢᱚᱱᱚᱜ ᱦᱟᱸᱜ
ᱟᱪᱪᱷᱟ ᱵᱤᱨ ᱠᱚᱨᱮ ᱜᱮ ᱚᱱᱟ ᱠᱚᱫᱚ ᱚᱢᱚᱱᱚᱜᱼᱟ ᱵᱟᱝ
ᱦᱮᱸ ᱚᱱᱟ ᱠᱚᱨᱮ ᱜᱮ ᱛᱟᱯᱚᱨᱮ ᱵᱤᱨ ᱠᱤᱛᱟᱹ ᱡᱟᱦᱟᱸ ᱵᱤᱨ ᱠᱷᱤᱡᱩᱨ
ᱦᱮᱸ ᱦᱮᱸ
ᱚᱱᱟ ᱠᱚ ᱢᱮᱱᱟᱜᱼᱟ
ᱟᱞᱮ ᱫᱚ ᱚᱱᱟ ᱠᱚᱫᱚ ᱵᱟᱞᱮ ᱧᱮᱞ ᱡᱚᱝ ᱠᱟᱣᱱᱟ ᱟᱞᱮ ᱥᱮᱫ ᱫᱚ ᱵᱟᱹᱱᱩᱜ ᱟᱛᱚ
ᱱᱮᱛᱟᱨ ᱫᱚ ᱦᱚᱸᱜᱼᱚᱭ ᱠᱟᱹᱴᱤᱡ ᱪᱩᱞᱩᱝ ᱫᱟᱜ ᱛᱮᱜᱮ ᱦᱟᱸᱜ ᱯᱩᱴᱠᱟᱹ ᱠᱚ ᱩᱫ ᱠᱚᱫᱚ ᱦᱟᱸᱜ ᱚᱢᱚᱱ ᱧᱚᱜᱚᱜ ᱠᱟᱱᱟ ᱟᱫᱚ ᱚᱱᱟᱜᱮ ᱦᱟᱸᱜ ᱥᱮᱛᱟᱜ ᱵᱮᱲᱟ ᱠᱚ ᱪᱟᱞᱟᱣ ᱠᱟᱛᱮ ᱚᱱᱟ ᱠᱚᱜᱮ ᱧᱮᱞ ᱵᱟᱲᱟ ᱠᱟᱛᱮ ᱟᱹᱜᱩ ᱦᱩᱭᱩᱜ ᱠᱟᱱᱟ
ᱟᱪᱷᱟ ᱛᱟᱦᱚᱞᱮ ᱯᱩᱴᱠᱟᱹ ᱦᱟᱞᱟᱝ ᱯᱮ ᱪᱟᱞᱟᱜ ᱜᱮᱭᱟ ᱛᱚ
ᱦᱮᱸ ᱪᱟᱞᱟᱜ ᱜᱮᱭᱟ
ᱟᱨ ᱞᱟᱹᱭᱮᱫ ᱛᱟᱦᱮᱸᱫ ᱟᱯᱮ ᱥᱮᱫ ᱛᱟᱦᱚᱞᱮ ᱱᱚᱝᱠᱟᱱᱟᱜ ᱫᱚ ᱦᱟᱸᱜ ᱵᱟᱯᱮ ᱧᱮᱞ ᱵᱟᱲᱟ ᱟᱠᱟᱜ
ᱵᱟᱝ ᱵᱟᱝ ᱟᱞᱮ ᱥᱮᱫ ᱫᱚ ᱚᱱᱟ ᱠᱚᱫᱚ ᱵᱟᱹᱱᱩᱜ ᱟᱠᱟᱜ, ᱵᱟᱞᱮ ᱧᱮᱞ ᱵᱟᱲᱟ ᱟᱠᱟᱫᱟ ᱾
ᱛᱟᱦᱚᱞᱮ ᱟᱯᱮ ᱥᱮᱫ ᱫᱚ ᱚᱱᱠᱟᱱᱟᱜ ᱪᱮᱫ ᱚᱱᱠᱟᱱᱟᱜ ᱢᱮᱱᱟᱜᱼᱟ ᱠᱟᱹᱴᱤᱡ ᱮᱢ ᱞᱟᱹᱭ ᱞᱮᱠᱷᱟᱱ ᱱᱟᱯᱟᱭᱼᱟ
ᱟᱞᱮᱥᱮᱫ ᱫᱚ ᱚᱱᱠᱟ ᱫᱚ ᱪᱮᱫ ᱦᱚᱸ ᱵᱟᱹᱱᱩᱜᱼᱟ ᱥᱩᱫᱩ ᱱᱚᱜ ᱪᱟᱥ ᱢᱟ ᱟᱴ ᱜᱮ ᱦᱮᱱᱟᱜ ᱟᱠᱟᱜᱼᱟ ᱯᱟᱲᱚᱢᱟᱥ ᱥᱩᱫᱷᱩ ᱦᱩᱲᱩ ᱠᱚᱜᱮᱞᱮ ᱪᱟᱥᱚᱜᱼᱟ ᱯᱷᱟᱸᱠᱟ ᱢᱟᱴ ᱵᱤᱨ ᱵᱩᱨᱩ ᱚᱱᱠᱟ ᱪᱮᱫ ᱦᱚᱸ ᱵᱟᱹᱱᱩᱜ ᱟᱠᱟᱜ ᱚᱱᱠᱟ ᱫᱚ ᱴᱷᱤᱠᱜᱮᱭᱟ ᱛᱟᱦᱚᱞᱮ ᱱᱚᱜ ᱚᱭ ᱚᱠᱛᱚ ᱦᱚᱸ ᱦᱩᱭ ᱦᱮᱡ ᱮᱱᱟ ᱤᱱᱠᱟ ᱜᱮᱞᱟᱝ ᱜᱟᱞᱢᱟᱨᱟᱜᱼᱟ ᱟᱹᱰᱤ ᱱᱟᱯᱟᱭᱤᱧ ᱵᱩᱡ ᱠᱮᱫᱟ ᱟᱢ ᱥᱟᱛᱮᱜ ᱜᱟᱞᱢᱟᱨᱟᱣ ᱠᱟᱛᱮ
ᱟᱪᱪᱷᱟ ᱞᱟᱹᱭ ᱛᱟᱦᱮᱸᱫ ᱛᱟᱦᱚᱞᱮ ᱡᱟᱦᱟᱸᱨᱮ ᱚᱞᱚᱜ ᱦᱩᱭᱩᱜ ᱠᱟᱱᱟ ᱚᱱᱟ ᱟᱡᱚᱜ ᱟᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱞᱟᱹᱭᱮᱤᱧ ᱛᱟᱦᱚᱞᱮ ᱚᱠᱟᱨᱮᱵᱤᱱ ᱚᱞᱚᱜ ᱠᱟᱱᱟ
ᱚᱱᱟᱛᱮ ᱟᱞᱮ ᱥᱮᱫ ᱜᱤ ᱡᱟᱦᱟᱸ ᱟᱡᱤᱢᱜᱚᱡᱽ ᱠᱚ ᱢᱮᱛᱟᱜ ᱠᱟᱱᱟ ᱚᱸᱰᱮ᱾
ᱟᱪᱪᱷᱟ ᱟᱪᱪᱷᱟ ᱱᱟᱯᱟᱭ᱾
ᱦᱮᱸ
ᱟᱫᱚ ᱱᱤᱡᱮ ᱦᱚᱸ ᱟᱫᱚ ᱪᱮᱥᱴᱟ ᱦᱩᱭ ᱞᱮᱱᱛᱮ ᱟᱫᱚ ᱚᱱᱠᱟ ᱵᱟᱝᱛᱮ ᱵᱟᱝ ᱦᱩᱭᱩᱜ ᱠᱟᱱᱟ ᱾
ᱦᱮᱸ ᱡᱳᱜᱟᱡᱳᱜ ᱦᱩᱭ ᱞᱮᱱ ᱠᱷᱟᱡ ᱜᱮ ᱠᱚᱨᱟᱣ ᱩᱱᱫᱚ ᱠᱷᱚᱵᱚᱨ